ᱡᱚᱦᱟᱨ ᱜᱮ? ᱦᱳᱭ, ᱛᱟᱨᱯᱚᱨᱮ ᱱᱟᱯᱟᱭ ᱵᱟᱲᱟ ᱜᱮᱭᱟᱵᱤᱱ ᱥᱮ?
ᱦᱮᱸ, ᱱᱟᱯᱟᱭ ᱫᱚᱞᱤᱧ ᱱᱟᱯᱟᱭ ᱵᱟᱲᱟ ᱜᱮᱭᱟ᱾ ᱟᱹᱵᱤᱱ ᱜᱮ ᱪᱮᱫ ᱞᱮᱠᱟ ᱢᱮᱱᱟᱜ ᱵᱤᱱᱟ?
ᱦᱩᱸ, ᱟᱹᱞᱤᱧ ᱦᱳᱞᱤᱧ ᱱᱟᱯᱟᱭ ᱵᱟᱲᱟ ᱜᱮᱭᱟ᱾ ᱛᱟᱨᱯᱚᱨᱮ ᱢᱮᱱᱫᱟᱞᱤᱧ ᱫᱟᱠᱟ ᱠᱚᱫᱚ ᱡᱚᱢ ᱵᱟᱲᱟ ᱦᱩᱭᱱᱟ ᱥᱮ ᱟᱹᱣᱨᱤ?
ᱡᱚᱢ ᱫᱚ ᱟᱹᱣᱨᱤ ᱦᱩᱭᱩᱜᱼᱟ᱾ ᱥᱮᱛᱟᱜ ᱨᱮ ᱠᱟᱹᱴᱤᱡ ᱠᱷᱟᱹᱡᱟᱹᱲᱤ ᱜᱮ ᱡᱚᱢ ᱦᱩᱭ ᱠᱟᱱᱟ᱾ ᱚᱱᱟ ᱡᱚᱢ ᱠᱟᱛᱮᱜ ᱮᱠᱷᱚᱱᱳ ᱢᱮᱱᱟᱜ ᱞᱤᱧᱟᱹ᱾ ᱫᱟᱠᱟ ᱫᱚ ᱤᱥᱤᱱ ᱵᱟᱲᱟ ᱦᱩᱭ ᱟᱠᱟᱱᱟ᱾ ᱛᱚᱵᱮ ᱠᱟᱹᱴᱤᱡ ᱯᱚᱨᱮ ᱡᱚᱢ ᱦᱩᱭᱩᱜᱼᱟ, ᱦᱟᱸᱜ ᱾ ᱫᱚ ᱟᱹᱵᱤᱱ ᱵᱤᱱ ᱡᱚᱢ ᱵᱟᱲᱟ ᱛᱩᱯᱩ ᱫᱚ ᱟᱹᱣᱨᱤᱭᱟ᱾ ᱢᱤᱫ ᱫᱟᱣ ᱨᱮ ᱦᱟᱸᱜ ᱛᱩᱯᱩ ᱠᱟᱛᱮᱫ ᱞᱤᱧ ᱡᱚᱢᱟ ᱦᱟᱸᱜ᱾
ᱚ ᱟᱪᱪᱷᱟ ᱟᱫᱚ ᱦᱟᱸᱜ ᱢᱮᱱᱫᱟᱞᱤᱧ ᱠᱟᱹᱢᱤ ᱠᱚᱫᱚ ᱦᱟᱸᱜ ᱵᱟᱵᱮᱱ ᱪᱟᱞᱟᱣ ᱵᱟᱲᱟᱜ ᱠᱟᱱ ᱜᱮᱭᱟ ᱥᱮ ᱡᱟᱦᱟᱱᱟᱜ ᱚᱥᱩᱵᱤᱫᱟ ᱠᱚ ᱦᱩᱭ ᱵᱟᱲᱟᱣ ᱠᱟᱱᱟ?
ᱠᱟᱹᱢᱤ ᱠᱚᱫᱚ ᱦᱟᱸᱜ ᱛᱮᱦᱮᱧ ᱫᱚ ᱵᱟᱹᱞᱤᱧ ᱥᱮᱱ ᱠᱟᱱᱟ᱾ ᱠᱟᱹᱴᱤᱡ ᱞᱟᱸᱜᱟ ᱞᱟᱸᱜᱟ ᱵᱩᱡᱷᱟᱹᱜ ᱠᱟᱱᱟ᱾ ᱪᱮᱫᱟᱜ ᱥᱮ ᱥᱮᱱ ᱫᱚᱞᱤᱧ ᱥᱮᱱᱚᱜ ᱠᱟᱱ ᱛᱟᱦᱮᱸᱫ, ᱥᱮᱛᱟᱜ ᱠᱷᱟᱱ ᱜᱮ ᱵᱷᱳᱨ ᱵᱷᱳᱨ ᱛᱮ ᱥᱮᱱ ᱦᱩᱭᱩᱜ ᱠᱟᱱ ᱛᱟᱦᱮᱸᱫ᱾ ᱜᱟᱹᱲᱤ ᱠᱟᱹᱢᱤ᱾ ᱢᱟᱱᱮ ᱜᱟᱹᱲᱤ ᱛᱮ ᱥᱮᱱ ᱠᱟᱛᱮ ᱟᱹᱰᱤ ᱠᱤ ᱠᱤᱪᱷᱩᱴᱟ ᱫᱩᱨ ᱥᱟᱺᱜᱤᱧ ᱧᱚᱜ ᱥᱮᱱ ᱦᱩᱭᱩᱜᱼᱟ᱾ ᱚᱸᱰᱮ ᱦᱩᱲᱩ ᱨᱚᱦᱚᱭ ᱠᱚ ᱨᱮᱱᱟᱜ ᱵᱮᱯᱟᱨ ᱢᱮᱱᱟᱜᱼᱟ᱾ ᱚᱱᱟ ᱠᱚ ᱠᱟᱹᱢᱤ ᱠᱟᱛᱮᱜ ᱦᱮᱡ ᱛᱮ ᱟᱹᱭᱩᱵᱚᱜ ᱜᱮᱭᱟ᱾
ᱦᱩᱸ᱾
ᱚᱱᱮ ᱚᱱᱠᱟ ᱚᱱᱠᱟ ᱛᱮᱜᱮ ᱰᱮᱞᱤ ᱪᱟᱞᱟᱣ ᱦᱤᱡᱩᱜ ᱛᱮᱜᱮ ᱠᱟᱹᱴᱤᱡ ᱦᱚᱲᱢᱚ ᱠᱚ ᱵᱟᱹᱲᱤᱡ ᱵᱟᱹᱲᱤᱡ ᱜᱮᱞᱤᱧ ᱵᱩᱡᱷᱟᱹᱣ ᱮᱫᱟ᱾
ᱟᱪᱪᱷᱟ ᱦᱳᱭ, ᱱᱚᱝᱠᱟ ᱦᱚᱸ ᱢᱤᱫ ᱵᱟᱨ ᱫᱤᱱ ᱫᱚ ᱡᱤᱨᱟᱹᱣ ᱫᱚ ᱟᱹᱰᱤ ᱱᱟᱯᱟᱭ ᱠᱟᱱᱟ ᱪᱮᱫᱟᱜ ᱥᱮ ᱫᱤᱱᱟᱹᱢ ᱜᱮ ᱡᱩᱫᱤ ᱥᱮᱛᱟᱜ ᱨᱮᱵᱮᱱ ᱪᱟᱞᱟᱜᱼᱟ ᱟᱨ ᱦᱟᱱᱮ ᱥᱮᱭ ᱟᱹᱭᱩᱵᱽ ᱛᱮᱵᱮᱱ ᱦᱤᱡᱩᱜᱼᱟ᱾ ᱥᱟᱨᱟ ᱫᱤᱱ ᱠᱷᱟᱴᱟᱜ ᱟᱵᱮᱱ᱾ ᱛᱚ ᱱᱟᱥᱮ ᱫᱚ ᱡᱤᱨᱟᱹ ᱨᱮᱱᱟᱜ ᱥᱚᱢᱚᱭ ᱛᱚ ᱵᱟᱵᱮᱱ ᱧᱟᱢ ᱫᱟᱲᱮ ᱪᱚ ᱚᱲᱟᱜ ᱨᱮ ᱦᱮᱡ ᱠᱟᱛᱮᱫ ᱦᱚᱸᱛᱚ, ᱟᱨᱚ ᱢᱟᱱᱮ ᱡᱤᱨᱟᱹᱜ ᱨᱮᱭᱟᱜ ᱥᱚᱢᱚᱭ ᱫᱚ ᱚᱱᱠᱟ ᱫᱚ ᱵᱟᱵᱮᱱ ᱧᱟᱢ ᱮᱫᱟ, ᱪᱟᱞᱟᱜ ᱟᱵᱮᱱ ᱦᱤᱡᱩᱜ ᱟᱵᱮᱱ ᱟᱨ ᱫᱤᱱᱟᱹᱢ ᱞᱤᱛᱟᱹᱨ ᱵᱮᱱ ᱠᱟᱹᱢᱤ ᱠᱮᱫᱟ ᱛᱚ᱾ ᱡᱤᱨᱟᱹ ᱦᱚᱸ ᱫᱚᱨᱠᱟᱨ ᱠᱟᱱ ᱜᱮᱭᱟ᱾ ᱵᱷᱟᱹᱜᱤ ᱠᱟᱛᱷᱟ᱾ ᱛᱟᱦᱞᱮ ᱦᱮᱜ ᱤᱧ ᱞᱟᱹᱭᱟ ᱟᱯᱮ ᱥᱮᱱ ᱫᱚ ᱫᱟᱜ ᱠᱚᱫᱚ ᱪᱮᱫ ᱞᱮᱠᱟ ᱫᱟᱜ ᱵᱟᱲᱟ ᱠᱮᱫᱟᱭ ᱥᱮ ᱥᱮ ᱟᱹᱣᱨᱤ᱾
ᱦᱮᱸ ᱡᱟᱹᱯᱩᱫ ᱫᱚ ᱥᱮ ᱟᱹᱰᱤ ᱫᱤᱱ ᱠᱷᱚᱱᱟᱜ ᱜᱮ ᱦᱳᱭᱳᱜ ᱠᱟᱱᱟ, ᱮ ᱠᱩᱲᱤ ᱯᱩᱪᱤᱥ ᱫᱤᱱ ᱴᱟᱱᱟ ᱡᱟ ᱦᱚᱭᱚᱜ ᱠᱟᱱ ᱛᱟᱦᱮᱸᱫ ᱟᱫᱚ ᱛᱮᱦᱮᱧ ᱜᱟᱯᱟ ᱫᱚ ᱵᱚᱱᱫᱚ ᱦᱟᱛᱟᱲ ᱠᱟᱫᱟᱭ
ᱦᱩ
ᱡᱟᱹᱯᱩᱫ ᱫᱤᱱ ᱨᱮ ᱮᱢᱚᱱ ᱠᱟᱹᱴᱤᱡ ᱠᱷᱟᱨᱟᱯ ᱵᱩᱡᱷᱟᱹᱜ ᱠᱟᱱᱟ ᱡᱮ ᱚᱲᱟᱜ ᱠᱷᱚᱱ ᱩᱰᱩᱠ ᱜᱮ ᱵᱟᱝ ᱜᱟᱱᱚᱜᱼᱟ ᱦᱚᱜ ᱴᱤᱯᱤᱨ ᱴᱤᱯᱤᱨ ᱮ ᱠᱟᱹᱴᱤᱡ ᱠᱟᱹᱴᱤᱡ ᱮ ᱫᱟᱜ ᱡᱨᱮ ᱛᱚᱵᱩ ᱚ ᱚᱱᱟ ᱨᱮᱜᱮ ᱪᱮᱫ ᱠᱟ ᱪᱚ ᱦᱟᱸᱜ ᱵᱩᱡᱟᱹᱜᱼᱟ ᱚᱱᱮ ᱚᱱᱠᱟ ᱛᱮᱜᱮ ᱠᱟᱹᱴᱤᱡ ᱨᱩᱣᱟᱹ ᱦᱟᱹᱥᱩ ᱫᱚ ᱦᱟᱸᱜ ᱡᱚᱴᱟ ᱞᱮᱱ ᱛᱟᱦᱮᱸᱫ ᱨᱟᱱ ᱠᱚ ᱟᱹᱜᱩ ᱵᱟᱲᱟ ᱠᱟ ᱠᱟᱛᱮ ᱴᱷᱤᱠ ᱜᱮᱞᱤᱧ ᱵᱩᱡᱷᱟᱹᱣᱮᱫ ᱦᱟᱸᱜ
ᱦᱚᱭᱥ ᱱᱟᱯᱟᱭ ᱠᱟᱛᱷᱟ
ᱦᱩᱸ ᱜᱚᱝᱠᱮ ᱞᱤᱧ ᱞᱟᱹᱭ ᱫᱟ ᱡᱮ ᱟᱹᱵᱤᱱ ᱟᱵᱤᱱᱟᱜ ᱚᱱᱛᱮ ᱰᱟᱝᱨᱤ ᱢᱮᱨᱚᱢ ᱥᱮ ᱥᱩᱠᱨᱤ ᱠᱚᱫᱚ ᱪᱮᱫ ᱞᱠᱟ ᱪᱟᱥ ᱵᱟᱲᱟ ᱠᱚᱜᱮ ᱭᱟᱵᱤᱱ ᱥᱮ ᱵᱟᱝ
ᱦᱳᱭ ᱜᱚᱝᱠᱮ ᱟᱞᱮ ᱥᱮᱱ ᱫᱚ ᱦᱟᱸᱜ ᱰᱟᱨᱤ ᱢᱮᱨᱚᱢ ᱥᱮ ᱥᱩᱠᱨᱤ ᱢᱮᱨᱚᱢ ᱵᱷᱤᱰᱤ ᱱᱩᱠᱩ ᱠᱚᱫᱚ ᱪᱟᱥ ᱫᱚ ᱡᱟᱹᱥᱛᱤ ᱧᱚᱜ ᱜᱮᱭᱟ ᱠᱚ ᱟᱞᱮ ᱫᱚ ᱵᱩᱨᱩ ᱫᱤᱥᱚᱢ ᱦᱚᱲ ᱛᱚᱵᱮ ᱱᱩᱠᱩ ᱜᱮ ᱡᱟᱥᱛᱤ ᱞᱮ ᱪᱟᱥ ᱠᱚᱣᱟ ᱥᱮ ᱟᱛᱤᱧ ᱠᱚᱨᱮ ᱦᱚᱸ ᱡᱟᱭᱜᱟ ᱢᱮᱱᱟᱜ ᱛᱟᱞᱮᱭᱟ ᱟᱫᱚ ᱱᱤᱭᱟᱹ ᱠᱷᱟᱹᱛᱤᱨ ᱛᱮ ᱟᱞᱮ ᱢᱚᱛᱚ ᱫᱚ ᱵᱟᱝ ᱟᱞᱮ ᱥᱩᱨ ᱠᱚᱨᱮᱱ ᱡᱟᱦᱟᱸ ᱛᱤᱱᱟᱹᱜ ᱟᱹᱛᱩ ᱠᱚ ᱢᱮᱱᱟᱜᱼᱟ ᱥᱟᱱᱟᱢ ᱟᱛᱳ ᱨᱮᱜᱮ ᱥᱮ ᱥᱟᱱᱟᱢ ᱚᱲᱟᱜ ᱨᱮᱜᱮ ᱡᱟᱥᱛᱤ ᱡᱟᱥᱛᱤ ᱠᱚ ᱫᱚᱦᱚ ᱠᱚᱣᱟ ᱠᱚ ᱟᱨ ᱪᱟᱥ ᱠᱚᱫᱚ ᱦᱟᱸᱜ ᱱᱚᱝᱠᱟ ᱫᱚ ᱡᱟᱹᱥ ᱞᱛᱤ ᱫᱚ ᱵᱟᱱᱩᱜ ᱟᱠᱟᱫ ᱛᱟᱞᱮᱭᱟ ᱪᱮᱫᱟᱜ ᱥᱮ ᱟᱨ ᱵᱩᱨᱩ ᱫᱤᱥᱚᱢ ᱨᱮᱱ ᱦᱚᱲ ᱛᱚ ᱟᱫᱚ ᱦᱟᱸᱰᱮ ᱰᱷᱤᱯᱤ ᱱᱚᱰᱮ ᱰᱷᱤᱤᱯᱤ ᱰᱷᱤᱯᱤ ᱜᱮ ᱛᱟᱞᱮᱭᱟ ᱟᱨ ᱠᱷᱮᱛ ᱠᱚᱦᱚᱸ ᱦᱩᱰᱤᱧ ᱦᱩᱰᱤᱧ ᱜᱮᱭᱟ ᱟᱫᱚ ᱟᱰᱤ ᱥᱟᱺᱜᱤᱧ ᱥᱟᱺᱜᱤᱧ ᱨᱮ ᱠᱷᱮᱛ ᱠᱚ ᱛᱟᱞᱮ ᱦᱚᱸ ᱡᱟᱥᱛᱤ ᱦᱚᱸ ᱵᱟᱱᱩᱜ ᱜᱮᱭᱟ ᱛᱚᱵᱮ ᱪᱟᱥ ᱵᱟᱫ ᱠᱟᱛᱮᱜ ᱚᱱᱟ ᱵᱟᱝ ᱠᱟᱛᱮᱜ ᱨᱮᱦᱚᱸ ᱱᱩᱠᱩ ᱡᱤᱱᱤᱥ ᱡᱚᱲᱟᱣ ᱛᱮᱦᱚᱸ ᱟᱞᱮᱫ ᱫᱚ ᱡᱟᱥᱛᱤ ᱜᱮᱞᱮ ᱫᱚᱦᱚ ᱵᱟᱲᱟ ᱠᱚᱣᱟ ᱚᱱᱟ ᱠᱷᱟᱛᱤᱨ ᱜᱮ ᱟᱯᱮ ᱥᱮᱱ ᱫᱚ ᱱᱩᱠᱩ ᱫᱚᱦᱚ ᱵᱟᱲᱟ ᱠᱚᱣᱟ ᱯᱮ ᱥᱮ ᱵᱟᱝ ᱱᱠᱩ ᱠᱚᱫᱚ
ᱦᱮᱸ ᱞᱟᱦᱟ ᱛᱮ ᱡᱚᱠᱷᱚᱱ ᱦᱟᱯᱲᱟᱢ ᱠᱚ ᱥᱮ ᱵᱟᱵᱟ ᱛᱟᱠᱚ ᱩᱱᱠᱩ ᱥᱚᱢᱚᱭ ᱫᱚ ᱛᱟᱦᱮᱸ ᱞᱮᱱ ᱜᱮᱭᱟ ᱠᱚ ᱡᱟᱹᱥᱛᱤ ᱧᱚᱜ ᱜᱮ ᱰᱟᱝᱨᱤ ᱦᱚᱸᱠᱚ ᱛᱟᱦᱮᱸ ᱠᱟᱱᱟ ᱢᱮᱨᱚᱢ ᱵᱚᱞᱚ ᱥᱩᱠᱨᱤ ᱩᱱᱠᱩ ᱡᱷᱚᱛᱚ ᱜᱮᱠᱚ ᱛᱟᱦᱮᱸ ᱠᱟᱱ ᱜᱮᱭᱟ ᱟᱫᱚ ᱱᱮᱛᱟᱨ ᱯᱚᱨ ᱯᱚᱨ ᱛᱮ ᱡᱚᱛᱚ ᱠᱚ ᱠᱚᱢ ᱤᱫᱤᱭ ᱟᱠᱟᱱᱟ
ᱟᱪᱷᱟ
ᱦᱮᱸ ᱪᱮᱫᱟᱜ ᱥᱮ ᱱᱮᱛᱟᱨ ᱫᱚ ᱠᱷᱚᱨᱪᱟ ᱦᱚᱭᱚᱜ ᱠᱟᱱᱟ ᱥᱮ ᱰᱟᱝᱨᱤ ᱢᱮᱨᱚᱢ ᱥᱩᱠᱨᱤ ᱡᱷᱚᱛᱚ ᱫᱚᱦᱚ ᱠᱟᱛᱮ ᱡᱮᱭ ᱚᱭᱚᱜᱼᱟ ᱠᱷᱚᱨᱪᱟ ᱞᱟᱦᱟ ᱛᱮᱫᱚ ᱪᱤᱠᱟ ᱠᱟᱜ ᱡᱮ ᱩᱱᱠᱩ ᱡᱚᱢ ᱞᱟᱜᱤᱫ ᱡᱮ ᱜᱷᱟᱥ ᱠᱚ ᱚᱱᱟ ᱠᱚᱫᱚ ᱪᱟᱥ ᱠᱚᱫᱚ ᱠᱚᱢ ᱦᱩᱭ ᱠᱚᱜᱼᱟ ᱟᱨ ᱰᱟᱦᱤ ᱠᱚ ᱛᱟᱦᱮᱸ ᱠᱟᱱᱟ ᱛᱚᱠᱷᱚᱱ ᱫᱚ ᱚᱱᱟ ᱠᱚᱨᱮ ᱠᱚ ᱠᱚ ᱟᱛᱤᱧ ᱵᱟᱲᱟ ᱠᱮᱭᱟ ᱫᱚ ᱯᱚᱨ ᱯᱚᱨ ᱛᱮ ᱵᱟᱹᱫᱽ ᱠᱚᱦᱚᱸ ᱪᱟᱥᱮᱜ ᱟᱠᱚ ᱟᱨ ᱡᱟᱦᱟᱸ ᱰᱟᱦᱤ ᱠᱚ ᱛᱟᱦᱮᱸ ᱠᱟᱱᱟ ᱚᱱᱟ ᱠᱚᱨᱮ ᱦᱚ ᱫᱟᱨᱮ ᱯᱟᱞᱟ ᱥᱮ ᱚᱲᱟᱜ ᱫᱩᱣᱟᱹᱨ ᱠᱚ ᱛᱮᱭᱟᱨ ᱠᱮᱫᱟ ᱤᱱᱟᱹᱠᱷᱟᱱ ᱫᱚ ᱩᱱᱠᱩᱣᱟᱜ ᱡᱚᱢᱟᱜ ᱡᱩᱶᱟᱱ ᱫᱚ ᱠᱟᱹᱴᱤᱡ ᱠᱚᱥᱴᱚᱜ ᱠᱟᱱᱟ ᱦᱩᱸ ᱚᱱᱟ ᱠᱷᱟᱛᱤᱨ ᱜᱮ ᱠᱚᱢ ᱠᱚᱢ ᱫᱚᱦᱚ ᱦᱩᱭᱩᱜ ᱠᱟᱱᱟ
ᱟᱫᱚ ᱜᱚᱝᱠᱮ ᱟᱞᱮ ᱥᱮᱱ ᱫᱚ ᱱᱚᱣᱟ ᱠᱚᱫᱚ ᱪᱮᱫᱟᱜ ᱞᱤᱧ ᱰᱟᱭᱨᱤ ᱠᱚᱜᱮ ᱦᱟᱸᱜ ᱡᱟᱥᱛᱤ ᱞᱮ ᱠᱤᱨᱤᱧ ᱟᱠᱷᱨᱤᱧ ᱵᱟᱲᱟ ᱠᱚᱣᱟ ᱥᱮ ᱦᱚᱴᱟᱛ ᱡᱩᱫᱤ ᱡᱟᱦᱟ ᱱᱟᱜ ᱠᱚ ᱨᱮ ᱯᱚᱭᱥᱟ ᱠᱚ ᱞᱟᱜᱟ ᱭᱮᱱᱟ ᱛᱚ ᱚᱠᱟ ᱨᱵᱮᱱ ᱧᱟᱢᱟ ᱟᱫᱚ ᱩᱱᱠᱩ ᱰᱟᱭᱨᱤ ᱢᱮᱨᱚᱢ ᱠᱚ ᱛᱟᱦᱮᱸ ᱞᱮᱱ ᱠᱷᱟᱱ ᱫᱚ ᱱᱩᱠᱩ ᱜᱮ ᱟᱠᱷᱨᱤᱧ ᱜᱚᱜ ᱠᱟᱠᱚ ᱣᱟᱞᱮ ᱟᱨ ᱡᱟᱦᱟ ᱱᱟᱜ ᱠᱚᱞᱮ ᱦᱟᱛᱟᱣ ᱵᱟᱲᱟᱭ ᱜᱮᱭᱟ ᱡᱟᱥᱛᱤ ᱫᱚ ᱦᱟᱸᱜ ᱱᱩᱠᱩ ᱢᱮᱨᱚᱢ ᱞᱮ ᱫᱚᱦᱚ ᱠᱚᱣᱟ ᱢᱮᱨᱚᱢ ᱫᱚ ᱱᱩᱠᱩ ᱫᱚ ᱚᱱᱠᱟ ᱫᱚ ᱡᱚᱢ ᱦᱚᱸ ᱵᱟᱝ ᱮᱢᱚᱜ ᱦᱩᱭᱩᱜᱼᱟ ᱥᱮ ᱯᱟᱞᱦᱟ ᱡᱚᱢ ᱛᱮᱦᱚᱸ ᱠᱚ ᱛᱟᱦᱮᱸ ᱫᱟᱲᱮᱭᱟᱜᱼᱟ ᱟᱨ ᱰᱟᱝᱨᱤ ᱠᱷᱟᱱ ᱫᱚ ᱧᱮᱞ ᱵᱮᱱ ᱵᱩᱥᱩᱵ ᱟᱨ ᱵᱟᱝᱠᱷᱟᱱ ᱫᱚ ᱜᱷᱟᱥ ᱜᱮ ᱫᱚᱨᱠᱟᱨᱚᱜ ᱛᱮᱫᱚ ᱵᱟᱝᱠᱚ ᱛᱟᱦᱮᱱ ᱜᱮᱭᱟ
ᱦᱩᱸ
ᱟᱫᱚ ᱢᱮᱨᱚᱢ ᱠᱚ ᱠᱷᱟᱹᱛᱤᱨ ᱛᱮ ᱢᱮᱨᱚᱢ ᱟᱨ ᱵᱷᱤᱲᱤ ᱚᱱᱠᱟ ᱜᱮ ᱢᱤᱫ ᱥᱚᱸᱜᱮ ᱛᱮᱜᱮ ᱠᱚ ᱟᱹᱛᱤᱧ ᱜᱮᱭᱟ᱾ ᱵᱩᱨᱩ ᱥᱮᱫ ᱞᱮ ᱞᱟᱜᱟ ᱨᱟᱠᱟᱵ ᱠᱟᱫ ᱠᱚᱣᱟ ᱟᱫᱚ ᱦᱟᱸᱜ ᱜᱩᱯᱤ ᱫᱚ ᱵᱟᱝ ᱞᱟᱜᱟᱜᱼᱟ᱾ ᱱᱩᱠᱩ ᱥᱮᱡ ᱟᱨᱚ ᱦᱟᱸᱜ ᱛᱟᱨᱟᱥᱤᱧ ᱥᱮᱱ ᱢᱤᱫ ᱫᱷᱟᱣ ᱥᱮᱱ ᱠᱟᱛᱮᱮᱫ ᱦᱚᱦᱚᱸ ᱵᱟᱲᱟᱠᱚ ᱠᱟᱱ ᱜᱮ ᱥᱮ ᱚᱠᱟ ᱠᱚᱨᱮ ᱚᱱᱠᱟᱜ ᱜᱮ ᱩᱱᱠᱩ ᱟᱠᱚ ᱛᱮᱦᱚᱸ ᱠᱚ ᱚᱲᱟᱜ ᱠᱚ ᱦᱤᱡᱩᱜ ᱜᱮᱭᱟ᱾ ᱟᱫᱚ ᱚᱱᱟ ᱠᱷᱟᱹᱛᱤᱨ ᱛᱮ ᱟᱞᱮ ᱫᱚ ᱢᱮᱨᱚᱢ ᱫᱚ ᱟᱹᱰᱤ ᱡᱟᱹᱥᱛᱤ ᱞᱮ ᱪᱟᱥ ᱠᱚ ᱜᱮᱭᱟ ᱥᱮ᱾ ᱩᱱᱠᱩ ᱫᱚ ᱥᱚᱦᱚᱡ ᱜᱮᱞᱮ ᱢᱚᱱᱮᱭᱟ ᱾
ᱟᱨ ᱥᱩᱠᱨᱤ ᱦᱚᱸ ᱚᱱᱠᱟ ᱡᱟᱹᱥᱛᱤ ᱫᱚ ᱵᱟᱞᱮ ᱪᱟᱥ ᱠᱚᱣᱟ ᱩᱱᱠᱩ ᱫᱚ ᱢᱤᱫ ᱵᱟᱨ ᱞᱮ ᱪᱟᱥ ᱠᱚᱣᱟ ᱡᱟᱦᱟᱸ ᱫᱚ ᱱᱤᱡᱮᱨᱟ ᱤᱛᱟᱹᱜ ᱫᱟᱠᱟ ᱠᱚ ᱟᱞᱚ ᱥᱟᱨᱮᱡᱚᱜ ᱢᱟ ᱩᱱᱠᱩᱣᱟᱜ ᱚᱱᱟ ᱠᱚ ᱡᱚᱢ ᱵᱟᱲᱟ ᱞᱟᱹᱜᱤᱫ᱾
ᱟᱫᱚ ᱦᱟᱸᱜ ᱪᱮᱫ ᱞᱤᱧ ᱞᱟᱹᱭᱟ,
ᱟᱨ ᱟᱞᱮ ᱥᱮᱱ ᱫᱚ ᱦᱟᱸᱜ ᱚᱱᱠᱟ ᱰᱟᱝᱨᱤ ᱦᱚᱸ ᱢᱮᱱᱟᱜ ᱠᱚᱛᱟ ᱠᱚ ᱜᱮᱭᱟ ᱥᱮ ᱪᱮᱫᱟᱜ ᱥᱮ ᱰᱟᱝᱨᱤ ᱱᱟᱦᱮᱞ ᱛᱮᱠᱚ ᱪᱟᱥ ᱵᱟᱲᱟᱭ ᱟᱠᱚ ᱴᱮᱠᱴᱟᱨ ᱠᱚᱫᱚ ᱟᱞᱮ ᱥᱮᱱ ᱫᱚ ᱵᱟᱝ ᱠᱚ ᱟᱹᱜᱩᱭ ᱜᱮᱭᱟ ᱾ ᱛᱟᱦᱚᱞᱮ ᱟᱯᱮ ᱥᱮᱱ ᱡᱤᱵᱮᱱ ᱢᱮᱱ ᱮᱫᱟᱵᱮᱱ ᱡᱮ ᱰᱟᱝᱨᱤ ᱠᱚ ᱦᱟᱸᱜ ᱱᱮᱛᱟᱨ ᱫᱚ ᱵᱟᱝ ᱠᱚ ᱫᱚᱦᱚᱭᱮᱫ ᱠᱚᱜᱣᱟ ᱛᱟᱦᱚᱞᱮ ᱪᱟᱥ ᱫᱚ ᱦᱟᱸᱜ ᱪᱮᱫ ᱠᱚᱛᱮ ᱯᱮ ᱪᱟᱥ ᱜᱮᱭᱟ ᱥᱤ?
ᱪᱟᱥ ᱫᱚ ᱱᱮᱛᱟᱨ ᱡᱟᱦᱟᱸ ᱢᱮᱥᱤᱱ ᱠᱚ ᱩᱰᱩᱠ ᱠᱟᱱᱟ ᱴᱟᱠᱴᱚᱨ ᱠᱚ ᱥᱮ ᱯᱟᱣᱟᱨ ᱴᱤᱞᱟᱨ ᱠᱚ ᱚᱱᱟ ᱠᱚᱛᱮ ᱜᱮ ᱱᱮᱛᱟᱨ ᱫᱚ ᱪᱟᱥᱚᱜ ᱠᱟᱱᱟ᱾ ᱪᱮᱫᱟᱜ ᱥᱮ ᱡᱮᱦᱮᱛᱩ ᱰᱟᱝᱨᱤ ᱵᱟᱹᱱᱩᱜ ᱠᱚᱣᱟ ᱥᱮᱨᱚᱠᱚᱢ ᱟᱨ ᱱᱟᱦᱮᱞ ᱦᱚ ᱯᱚᱨ ᱠᱚ ᱨᱟᱠᱟᱵ ᱤᱫᱤ ᱟᱠᱟᱱᱟ᱾
ᱚᱱᱟ ᱠᱷᱟᱹᱛᱤᱨ ᱚᱱᱟ ᱠᱚ ᱵᱟᱫ ᱠᱟᱛᱮᱮᱫ ᱢᱮᱥᱤᱱ ᱠᱚᱛᱮ ᱜᱮ ᱪᱟᱥ ᱵᱟᱲᱟ ᱦᱩᱭᱩᱜ ᱠᱟᱱᱟ᱾ ᱟᱨ ᱢᱤᱫᱴᱟᱝ ᱠᱟᱛᱷᱟ ᱱᱟᱦᱮᱞ ᱠᱚ ᱟᱛᱮ ᱫᱚ ᱠᱟᱹᱴᱤᱡ ᱫᱮᱨᱤ ᱧᱚᱜᱚᱜᱼᱟ, ᱥᱮ ᱡᱟᱦᱟᱸ ᱰᱟᱝᱨᱤ ᱠᱚ ᱩᱱᱠᱩ ᱠᱟᱹᱴᱤᱡ ᱠᱚᱥᱴᱚ ᱧᱚᱜ ᱠᱚ ᱵᱩᱡᱷᱟᱹᱣ ᱜᱚᱫᱟ ᱾
ᱦᱮᱸ
ᱚᱱᱟ ᱠᱷᱟᱹᱛᱤᱨ ᱚᱱᱟ ᱠᱚ ᱯᱚᱨᱯᱚᱨ ᱡᱚᱛᱚ ᱟᱫ ᱪᱟᱵᱟᱭᱮᱱᱟ ᱟᱫᱚ ᱟᱵᱚ ᱩᱸ ᱦᱟᱯᱲᱟᱢ ᱠᱚ ᱟᱢᱚᱞ ᱨᱮᱱᱟᱜ ᱢᱤᱫᱴᱟᱝ ᱥᱟᱯᱟᱵ ᱠᱟᱱᱟ ᱚᱱᱟ ᱠᱚ᱾ ᱚᱱᱟ ᱠᱚ ᱫᱚᱦᱚ ᱫᱚ ᱞᱟᱹᱠᱛᱤ ᱠᱟᱱ ᱜᱮᱭᱟ, ᱪᱮᱫᱟᱜ ᱥᱮ ᱚᱱᱟ ᱧᱮᱞ ᱠᱟᱛᱮᱜ ᱟᱵᱚ ᱵᱚᱱ ᱵᱩᱡᱷᱟᱹᱣ ᱧᱟᱢᱟ ᱡᱮ ᱱᱚᱣᱟ ᱫᱚ ᱪᱮᱫ ᱠᱟᱱᱟ ᱥᱮ ᱪᱮᱫ ᱠᱟᱹᱢᱤᱨᱮ ᱞᱟᱜᱟᱣ ᱞᱮᱱᱟ ᱾ ᱚᱱᱟ ᱥᱟᱶᱛᱮ ᱟᱵᱚᱨᱮᱱ ᱡᱟᱦᱟᱸ ᱯᱚᱨᱚᱵᱚᱨᱛᱤ ᱡᱮᱱᱟᱨᱮᱥᱚᱱ ᱩᱱᱠᱩ ᱦᱚᱸᱠᱚ ᱵᱟᱲᱟᱭ ᱧᱟᱢᱟ ᱡᱮ ᱯᱩᱭᱞᱩ ᱯᱩᱭᱞᱩ ᱱᱚᱣᱟ ᱠᱚ ᱟᱛᱮ ᱪᱟᱥ ᱠᱚ ᱦᱩᱭ ᱵᱟᱲᱟᱜ ᱠᱟᱱ ᱛᱟᱦᱮᱸᱫ᱾ ᱪᱮᱫ ᱵᱤᱱ ᱞᱟᱹᱭ ᱮᱫᱟ?